ᱦᱮᱸ ᱡᱚᱦᱟᱨ ᱜᱮ ᱜᱚᱢᱠᱮ᱾ ᱛᱚ ᱜᱚᱝᱠᱮ ᱦᱩᱸ ᱱᱤᱛᱚᱜ ᱫᱚ ᱪᱮᱫ ᱥᱟᱛᱟᱢ ᱛᱮᱞᱟᱝ ᱨᱚᱯᱚᱲᱟ ᱜᱚᱝᱠᱮ?
ᱟᱫᱚ ᱱᱚᱜᱼᱚᱭ ᱱᱤᱛᱚᱜ ᱢᱟ ᱟᱵᱚ ᱫᱮᱥ ᱨᱮ ᱦᱟᱸᱜ ᱧᱮᱞᱚᱜ ᱠᱟᱱᱟ ᱱᱟᱦᱟᱸᱜ ᱢᱟᱱᱮ ᱡᱷᱚᱛᱚ ᱦᱚᱲ ᱜᱮᱠᱚ ᱥᱤᱠᱷᱱᱟᱹᱛ ᱢᱟᱠᱚ ᱥᱤᱠᱷᱱᱟᱹᱛᱚᱜ ᱠᱟᱱᱟ ᱠᱤᱱᱛᱩ ᱚᱱᱠᱟ ᱢᱟᱱᱮ ᱟᱠᱚ ᱥᱤᱠᱷᱱᱟᱹᱛ ᱡᱟᱦᱟᱸ ᱞᱮᱠᱟ ᱠᱚ ᱥᱤᱠᱷᱱᱟᱹᱛᱚᱜ ᱠᱟᱱᱟ ᱚᱱᱠᱟ ᱦᱤᱥᱟᱹᱵ ᱛᱮ ᱟᱠᱚ ᱠᱳᱱᱚ ᱠᱟᱹᱢᱤ ᱵᱟᱠᱷᱟᱱ ᱫᱚ ᱚᱱᱠᱟ ᱡᱟᱦᱟᱸ ᱪᱟᱹᱠᱨᱤ ᱵᱚᱱ ᱞᱟᱹᱭᱟᱜ ᱠᱟᱱ ᱫᱚ, ᱱᱚᱣᱟ ᱪᱟᱹᱠᱨᱤ ᱠᱚᱦᱚᱸ ᱵᱟᱠᱚ ᱧᱟᱢ ᱮᱫᱟ ᱟᱫᱚ ᱩᱱᱠᱩ ᱪᱮᱛᱟᱱ ᱨᱮᱜᱮ ᱠᱟᱴᱤᱡ ᱮᱸ ᱮᱸ ᱟ ᱜᱟᱞᱚᱪ ᱱᱟ ᱠᱟᱹᱴᱤᱡ᱾
ᱦᱮᱸ ᱦᱮᱸ ᱟᱹᱰᱤ ᱟᱹᱰᱤ ᱱᱟᱯᱟᱭ ᱥᱟᱛ ᱟᱢ ᱵᱮᱢ ᱞᱟᱹᱭ ᱵᱮᱱ ᱜᱚᱢᱠᱮ ᱦᱮᱸᱥᱮ᱾ ᱛᱚ ᱱᱚᱜᱼᱚᱭ ᱡᱮᱵᱮᱱ ᱞᱟᱹᱭ ᱠᱮᱫᱟ ᱡᱮ ᱱᱚᱜᱼᱚᱭ ᱵᱚᱱ ᱟᱵᱚ ᱡᱷᱚᱛᱚ ᱦᱚᱲ ᱵᱚᱱ ᱥᱤᱠᱷᱱᱟᱹᱛᱚᱜ ᱠᱟᱱᱟ ᱦᱮᱸᱥᱮ, ᱟᱫᱚ ᱱᱚᱜᱼᱚᱭ ᱡᱮ ᱟᱵᱚ ᱫᱤᱥᱚᱢ ᱨᱮ ᱦᱮᱸ ᱟᱵᱚ ᱫᱤᱥᱚᱢ ᱫᱤᱥᱚᱢ ᱨᱮ ᱡᱟᱦᱟᱸ ᱪᱟᱞᱟᱜ ᱠᱟᱱᱟ, ᱟᱵᱚ ᱫᱤᱥᱚᱢ ᱫᱚ ᱪᱮᱫᱟᱜ ᱥᱮ ᱟᱹᱰᱤ ᱡᱩᱜᱽ ᱠᱟᱞ ᱠᱷᱚᱱᱜᱮ ᱟᱹᱰᱤ ᱛᱟᱭᱱᱚᱢ ᱨᱮ ᱢᱮᱱᱟᱜ ᱵᱚᱱᱟ, ᱦᱮᱸᱥᱮ? ᱛᱚ ᱡᱚᱠᱷᱚᱱ ᱟᱹᱰᱤ ᱛᱟᱭᱱᱚᱢ ᱨᱮ ᱢᱮᱱᱟᱜ ᱵᱚᱱᱟ,, ᱛᱟᱭᱱᱚᱢ ᱥᱟᱶ ᱥᱟᱶᱛᱮ ᱟᱫᱚ ᱛᱟᱭᱱᱚᱢ ᱥᱟᱶ ᱥᱟᱶᱛᱮ ᱱᱤᱛᱚᱜ ᱟᱵᱟᱨ ᱧᱮᱞᱚᱜ ᱠᱟᱱᱟ ᱚ ᱟᱵᱚ ᱫᱤᱥᱚᱢ ᱨᱮ ᱟᱹᱰᱤ ᱢᱟᱱᱮ ᱪᱮᱫ ᱠᱚ ᱞᱟᱹᱭᱟ, ᱦᱮᱸ ᱢᱟᱱᱮ ᱱᱤᱛᱚᱜ ᱫᱚ ᱛᱟᱭᱱᱚᱢ ᱨᱮᱵᱚᱱ ᱛᱟᱦᱮᱸ ᱠᱟᱱᱟ, ᱡᱮᱢᱚᱱ ᱯᱟᱲᱦᱟᱜ ᱵᱟᱵ ᱦᱚᱸ ᱛᱟᱭᱱᱚᱢ ᱵᱚᱱ ᱛᱟᱦᱮᱸ ᱠᱟᱱ ᱜᱮᱭᱟ ᱚᱞᱚᱜ ᱯᱟᱲᱦᱟᱜ ᱛᱮ ᱥᱤᱠᱷᱱᱟᱹᱛ ᱛᱮᱢᱟ, ᱦᱮᱸ ᱥᱮ ᱾ ᱥᱤᱠᱷᱱᱟᱹᱛ ᱛᱟᱭᱚᱢ ᱠᱟᱛᱮ ᱡᱚᱠᱷᱚᱱ ᱡᱚᱠᱷᱚᱱ ᱟᱚᱱ ᱥᱤᱠᱷᱱᱟᱹᱛ ᱡᱚᱛᱚ ᱦᱚᱲ ᱡᱚᱠᱷᱚᱱ ᱵᱚᱱ ᱥᱤᱠᱷᱱᱟᱹᱛ ᱮᱱᱟ ᱡᱚᱛᱚ ᱦᱚᱲ ᱡᱚᱠᱷᱚᱱ ᱵᱚᱱ ᱥᱤᱠᱷᱱᱟᱹᱛᱚᱜ ᱠᱟᱱᱟ ᱦᱮᱸᱥᱮ ᱾ ᱵᱟᱝ ᱥᱮ ᱵᱟᱪᱮᱫ ᱯᱟᱪᱮᱫ ᱟᱨ ᱢᱟᱱᱮ ᱯᱟᱪᱮᱫ ᱜᱮ ᱵᱟᱝᱵᱚᱱ ᱥᱤᱠᱷᱱᱟᱹᱛ ᱞᱮᱠᱟ ᱛᱚ ᱨᱮᱦᱚᱸ ᱜᱚᱡᱠᱮ
ᱡᱮ ᱟᱵᱚ ᱫᱤᱥᱚᱢ ᱨᱮ ᱡᱟᱦᱟᱸᱭ ᱠᱟᱹᱢᱤ ᱦᱚᱨᱟ ᱠᱟᱛᱮ ᱡᱚᱢ- ᱦᱮᱸ ᱥᱮ, ᱠᱟᱹᱢᱤ ᱦᱚᱨᱟ ᱠᱟᱛᱮᱜ ᱡᱚᱢ ᱥᱮ ᱡᱟᱦᱟᱸᱭ ᱠᱚ ᱚᱞᱚᱜ ᱯᱟᱲᱦᱟᱜ ᱠᱟᱱᱟ ᱩᱱᱠᱩ ᱚᱞᱚᱜ ᱯᱟᱲᱦᱟᱣ ᱠᱟᱛᱮᱫ ᱡᱟᱦᱟᱱᱟᱜ ᱜᱮ ᱠᱟᱹᱢᱤ ᱨᱮᱱᱟᱜ ᱦᱮᱸ ᱥᱩᱫᱩ ᱪᱟᱹᱠᱨᱤ ᱫᱚ ᱵᱟᱝ ᱚᱱᱟ ᱵᱟ ᱚᱱᱟ ᱵᱟᱹᱜᱤ ᱠᱟᱛᱮ ᱟᱨᱚ ᱡᱟᱦᱟᱱᱟᱜ ᱠᱟᱹᱢᱤ ᱱᱤᱡᱮᱛᱮ ᱠᱚᱨᱟᱣ ᱫᱟᱲᱮᱭᱟᱜ ᱟᱭ ᱱᱤᱡᱮᱛᱮ ᱾ ᱟᱨᱠᱤ ᱠᱤᱨᱤᱧ ᱟᱠᱷᱨᱤᱧ ᱥᱮ ᱚᱱᱠᱟᱱᱟᱜ ᱥᱴᱟᱴᱟᱯ ᱡᱟᱦᱟᱸ ᱟᱨᱠᱤ ᱵᱤᱡᱽᱱᱮᱥ ᱠᱚ, ᱥᱮ ᱞᱟᱹᱴᱩ ᱧᱚᱜ ᱡᱤᱱᱤᱥᱮ ᱡᱩᱛ ᱫᱟᱲᱮᱭᱟᱜᱼᱟ ᱚᱱᱠᱟᱱᱟᱜ ᱟᱨᱠᱤ ᱾ ᱦᱮᱸ ᱚᱱᱠᱟᱱᱟᱜ ᱵᱟᱝ ᱦᱩᱭᱩᱜ ᱠᱟᱱᱟ ᱦᱮᱸᱥᱮ ᱾ ᱛᱚ ᱜᱚᱝᱠᱮ ᱚᱱᱟ ᱠᱚ ᱠᱷᱟᱹᱛᱤᱨ ᱚᱱᱟ ᱠᱚ ᱚᱱᱟ ᱠᱚᱨᱮᱱᱟᱜ ᱚᱱᱟ ᱠᱚᱨᱮᱱᱟᱜ ᱫᱚ ᱱᱤᱭᱟᱹᱜ ᱜᱮ ᱦᱩᱭᱩᱜ ᱠᱟᱱ ᱛᱟᱵᱚᱱᱟ ᱦᱮᱸᱥᱮ ᱾ ᱱᱤᱭᱟᱹ ᱠᱷᱟᱹᱛᱤᱨ ᱛᱮᱜᱮ ᱱᱤᱭᱟᱹ ᱠᱚᱫᱚ ᱦᱩᱭᱩᱜ ᱠᱟᱱ ᱛᱟᱵᱚᱱᱟ ᱜᱚᱝᱠᱮ ᱡᱮ ᱟᱵᱚ ᱵᱚᱱ ᱚᱞᱚᱜ ᱚᱞᱚᱜ ᱯᱟᱲᱦᱟᱣ ᱠᱟᱜ ᱵᱚᱱᱟ ᱠᱚ, ᱚᱞᱚᱜ ᱯᱟᱲᱦᱟᱜ ᱠᱟᱱᱟ ᱵᱚᱱ ᱦᱮᱸᱥ ᱚᱞᱚᱜ ᱯᱟᱲᱦᱟᱣ ᱥᱟᱶ ᱥᱟᱶᱛᱮ ᱪᱮᱫ ᱞᱮᱠᱟ ᱧᱮᱞᱚᱜ ᱠᱟᱱᱟ, ᱟᱵᱚ ᱡᱟᱦᱟᱸ ᱵᱚᱱ ᱵᱩᱡᱽ ᱟᱠᱟᱫ ᱜᱮ ᱡᱮ ᱟᱵᱚ ᱫᱤᱥᱚᱢ ᱨᱮ ᱦᱚᱲ ᱠᱚᱚᱛ ᱵᱚᱱ ᱚᱞᱚᱜ ᱯᱟᱲᱦᱟᱣ ᱦᱮᱸᱥ ᱟᱨ ᱡᱚᱛᱚ ᱦᱚᱲ ᱵᱚᱱ ᱚᱞᱚᱜ ᱯᱟᱲᱦᱟᱜᱟᱣ ᱠᱟᱱᱟ ᱚ ᱯᱟᱲ ᱠᱟᱛᱮ ᱵ ᱚᱞᱚᱜ ᱯᱟᱲᱦᱟᱣ ᱠᱟᱛᱮ ᱵᱩᱱ ᱫᱩᱲᱩᱵ ᱟᱠᱟᱱᱟ, ᱟᱨ ᱚᱱᱟ ᱫᱚ ᱦᱩᱭᱩᱜ ᱠᱟᱱᱟ, ᱡᱮᱫ ᱟᱨᱚ ᱠᱟᱹᱢᱤ ᱵᱟᱵᱚᱱ ᱧᱟᱢ ᱮᱫᱟ ᱠᱟᱢᱤ ᱫᱚ ᱱᱤᱭᱟᱹ ᱠᱷᱟᱹᱛᱤᱨ ᱛᱮ ᱵᱟᱝᱵᱚᱱ ᱧᱟᱢ ᱮᱫᱟ ᱾ ᱜᱚᱝᱠᱮ ᱱᱚᱜᱼᱚᱭ ᱡᱮ ᱟᱵᱚ ᱫᱤᱥᱚᱢ ᱨᱮ, ᱟᱹᱰᱤ ᱡᱳᱨ ᱜᱮ, ᱦᱮᱸ ᱢᱟᱱᱮ ᱦᱚᱲ ᱠᱚᱠᱚ ᱵᱟᱹᱲᱛᱤᱭ ᱠᱟᱱᱟ ᱦᱮᱸ ᱡᱟᱦᱟᱸ ᱦᱚᱲ ᱠᱚ ᱟᱹᱰᱤ ᱢᱟᱱᱮ ᱦᱮᱸ ᱟᱹᱰᱤ ᱡᱟᱹᱛᱤ ᱦᱟᱨᱛᱮ ᱦᱮᱸ ᱢᱟᱱᱮ ᱦᱚᱲ ᱠᱚᱠᱚ ᱡᱟᱱᱟᱢ ᱢᱚᱜ ᱠᱟᱱᱟ ᱡᱟᱦᱟᱸ ᱡᱟᱹᱥᱛᱤ ᱜᱮ ᱟᱵᱚ ᱵᱚᱱ ᱦᱚᱲ ᱵᱚᱱ ᱦᱩᱭ ᱠᱟᱱᱟ ᱡᱟᱦᱟᱸ ᱠᱷᱟᱹᱛᱤᱨ ᱦᱮᱸᱥᱮ ᱾ ᱡᱟᱦᱟᱸ ᱠᱷᱟᱹᱛᱤᱨ ᱚᱱᱟ ᱢᱤᱫᱴᱟᱝ ᱟᱝ ᱠᱷᱟᱹᱛᱤᱨ ᱠᱟᱱᱟ ᱡᱟᱦᱟᱸ ᱟᱵᱚ ᱢᱟᱱᱮ ᱡᱚᱛᱚ ᱦᱚᱲ ᱠᱟᱹᱢᱤ ᱵᱟᱝ ᱧᱟᱢ ᱨᱮᱱᱟᱜ ᱢᱤᱫᱴᱟᱝ ᱤᱭᱟᱹ ᱛᱟᱵᱚᱱ ᱫᱚ ᱾
ᱦᱳᱭ ᱦᱳᱭ ᱡᱟᱦᱟᱸ ᱞᱮᱠᱟ ᱵᱤᱱᱟᱹᱭ ᱦᱳᱭ ᱟᱹᱵᱤᱱ ᱡᱟᱦᱟᱸ ᱞᱮᱠᱟ ᱵᱤᱱ ᱞᱟᱹᱭ ᱞᱟᱹᱭ ᱠᱮᱫᱟᱢ ᱢᱟᱱᱮ ᱟᱹᱰᱤ ᱱᱟᱯᱟᱭ ᱵᱤᱱ ᱞᱟᱹᱭ ᱠᱮᱫᱟ ᱡᱟᱦᱟᱸ ᱞᱮᱠᱟ, ᱟᱵᱚ ᱯᱟᱹᱴᱷᱩᱣᱟᱹ ᱢᱟᱵᱩᱱ ᱯᱟᱹᱴᱷᱩᱣᱟᱹ ᱠᱟᱱ ᱜᱮᱭᱟ, ᱢᱟᱱᱮ ᱡᱚᱛᱚ ᱦᱚᱲ ᱜᱮ ᱜᱮᱭᱟᱱ ᱵᱚᱱ ᱚᱨ ᱰᱤᱜᱽᱨᱤ ᱠᱚᱵᱚᱱ ᱚᱨᱡᱚᱱ ᱮᱫ ᱟ ᱠᱤᱱᱛᱩ ᱚᱱᱟ ᱚᱱᱠᱟᱛᱮ ᱟᱵᱚ ᱪᱟᱹᱠᱨᱤ ᱵᱚᱱ ᱧᱟᱢ ᱫᱟ ᱾ ᱟᱫᱚ ᱪᱟᱹᱠᱨᱤ ᱫᱚ ᱵᱟᱵᱚᱱ ᱧᱟᱢ ᱮᱭ ᱠᱟᱨᱚᱱ ᱛᱮ, ᱢᱟᱱᱮ ᱟᱫᱚ ᱟᱵᱚ ᱢᱟᱱᱮ ᱟᱹᱰᱤ ᱜᱟᱱ ᱢᱮᱱᱟᱜ ᱟᱠᱟᱜᱫ ᱵᱚᱱᱟ ᱢᱟᱱᱮ ᱟᱵᱚ ᱵᱷᱟᱨᱚᱛ ᱨᱮ ᱵᱟᱠᱷᱟᱱ ᱦᱳᱭ ᱵᱷᱟᱨᱚᱛ ᱨᱮ ᱞᱟᱹᱭ ᱞᱮᱠᱷᱟᱱ ᱟᱹᱰᱤᱜᱟᱱ ᱦᱚᱲ ᱢᱮᱱᱟᱜ ᱟᱠᱟᱫ ᱵᱚᱱᱟ ᱾ ᱟᱹᱰᱤᱜᱟᱱ ᱦᱚᱲ ᱡᱷᱚᱛᱚ ᱥᱚᱢᱟᱱ ᱵᱤᱥᱚᱭ ᱛᱮᱜᱮ ᱵᱚᱱ ᱯᱟᱲᱦᱟᱜ ᱠᱟᱱᱟ ᱾ ᱟᱨ ᱥᱚᱢᱟᱱ ᱵᱤᱥᱚᱭ ᱫᱚ ᱵᱟᱝ ᱡᱚᱛᱚ ᱢᱟᱱᱮ ᱟᱞᱫᱟ ᱟᱞᱫᱟ ᱤᱭᱟᱹ ᱛᱮᱜᱮ ᱵᱚᱱ ᱯᱟᱲᱦᱟᱜ ᱠᱟᱱᱟ ᱾
ᱦᱮᱸ ᱜᱚᱢᱠᱮ ᱟᱫᱚ ᱡᱚᱛᱚ ᱦᱚᱲ ᱦᱮᱸ ᱜᱚᱝᱠᱮ ᱟᱫᱚ ᱱᱚᱣᱟ ᱡᱮ ᱵᱚᱱ ᱚᱞᱚᱜ ᱯᱟᱲᱦᱟᱜ ᱠᱟᱱᱟ ᱾ ᱟᱫᱚ ᱚᱞᱚᱜ ᱯᱟᱲᱦᱟᱜ ᱨᱮᱱᱟᱜ ᱡᱟᱦᱟᱸ ᱮᱸᱜ ᱡᱟᱦᱟᱸ ᱛᱤᱱᱟᱹᱜ ᱞᱟᱹᱠᱛᱤ ᱠᱟᱱᱟ ᱦᱮᱸ ᱥᱮ ᱡᱟᱦᱟᱸ ᱞᱮᱠᱟ ᱚᱞᱚᱜ ᱯᱟᱲᱦᱟᱜ ᱨᱮᱱᱟᱜ ᱢᱮᱴᱟᱝ ᱮᱸᱜ ᱞᱟᱹᱠᱛᱤ ᱠᱟᱱᱟ ᱮᱴᱟᱜ ᱫᱤᱥᱚᱢ ᱠᱚ ᱨᱮᱜ ᱠᱚ ᱦᱩᱭᱩᱜ-ᱟ ᱦᱮᱸ ᱥᱮ ᱚᱝᱠᱟ ᱚᱞᱚᱜ ᱯᱟᱲᱦᱟᱜ ᱨᱮᱱᱟᱜ ᱢᱟᱱ ᱫᱚ ᱟᱵᱚ ᱫᱤᱥᱚᱢ ᱨᱮ ᱫᱚ ᱵᱟᱹᱱᱩᱜ-ᱟ ᱦᱮᱸ ᱥᱮ ᱟᱫᱚ ᱡᱚᱛᱚ ᱦᱚᱲ ᱵᱚᱱ ᱚᱞᱚᱜ ᱯᱟᱲᱦᱟᱜ ᱠᱟᱱᱟ ᱫᱚ ᱡᱚᱛᱚ ᱦᱚᱲ ᱵᱚᱱ ᱦᱩᱭᱩᱜ ᱠᱟᱱᱟ ᱦᱮᱸ ᱥᱮ ᱟᱫᱚ ᱚᱞᱚᱜ ᱯᱟᱲᱦᱟᱜ ᱦᱩᱭᱩᱜ ᱟᱨ ᱵᱟᱝ ᱦᱩᱭᱩᱜ ᱚᱱᱟ ᱥᱟᱣ ᱫᱚ ᱜᱚ ᱜᱚᱝᱠᱮ ᱢᱮᱴᱟᱱ ᱠᱟᱛᱷᱟ ᱫᱚ ᱵᱟᱝ ᱠᱟᱱᱟ ᱠᱟᱛᱷᱟ ᱫᱚ ᱦᱩᱭᱩᱜ ᱱᱤᱭᱟᱹ ᱮᱸᱜ ᱟᱵᱚ ᱫᱤᱥᱚᱢ ᱨᱮ ᱮᱸᱜ ᱡᱟᱦᱟᱸᱭ ᱥᱚ ᱥᱚᱨᱠᱟᱨ ᱢᱮᱱᱟᱭᱟ ᱩᱱᱤ ᱥᱚᱨᱠᱟᱨ ᱮᱸᱜ ᱥᱚ ᱢᱟᱱᱮ ᱥᱚᱨᱠᱟᱨ ᱦᱚᱲᱟᱜ ᱱᱤᱭᱟᱹ ᱤᱭᱟᱹ ᱞᱟᱹᱠᱛᱤ ᱠᱟᱱᱟ ᱡᱮ ᱡᱩᱫᱤ ᱡᱟᱦᱟᱸᱭ ᱦᱚᱲ ᱮᱸᱜ ᱡᱩᱫᱤ ᱵᱟᱭ ᱚᱞᱚᱜ ᱯᱟᱲᱦᱟᱜ ᱵᱟᱭ ᱵᱟᱲᱟᱭᱟ ᱦᱮᱸ ᱥᱮ, ᱥᱮ ᱚᱝᱠᱟᱱ ᱦᱚᱲ ᱦᱚᱸ ᱟᱨᱠᱤ ᱡᱟᱛᱮ ᱨᱚᱡᱽᱜᱟᱨ ᱠᱟᱛᱮ ᱡᱚᱢ ᱫᱟᱲᱮᱭᱟᱜ-ᱟ ᱦᱮᱸ ᱥᱮ ᱚᱝᱠᱟ ᱱᱟᱜ ᱟᱨᱠᱤ ᱠᱟᱹᱢᱤ ᱱᱟᱜ ᱠᱟᱹᱢᱤ ᱠᱚ ᱥᱮ ᱡᱟᱦᱟᱸ ᱠᱚ ᱦᱮᱸ ᱞᱮᱵᱟᱨ ᱠᱟᱹᱢᱤ ᱠᱚ ᱥᱮ ᱡᱟᱦᱟᱱᱟᱜ ᱠᱟᱹᱢᱤ ᱜᱮ ᱚᱝᱠᱟᱱᱟᱜ ᱛᱩᱞ ᱜᱤᱰᱤ ᱠᱟᱹᱢᱤ ᱠᱚ ᱥᱮ ᱡᱟᱦᱟᱸᱱᱟᱜ ᱞᱮᱠᱟᱱᱟᱜ ᱠᱟᱹᱢᱤ ᱜᱮ ᱡᱩᱫᱤ ᱵᱟᱱᱟᱣ ᱫᱟᱲᱮᱭᱟ ᱥᱮ ᱮᱸᱫ ᱤᱭᱟᱹ ᱨᱚᱡᱽᱜᱟᱨ ᱨᱮ ᱥᱩᱨ ᱥᱩᱲ ᱫᱟᱲᱮᱭᱟᱭᱟ ᱛᱟᱦᱞᱮ ᱠᱷᱟᱱ ᱜᱮ ᱱᱟᱯᱟᱭᱚᱜ-ᱟ ᱦᱮᱸ ᱥᱮ᱾ ᱟᱫᱚ ᱠᱟᱝ ᱜᱚᱝᱠᱮ ᱚᱝᱠᱟ ᱫᱚ ᱵᱟᱝ ᱦᱩᱭᱩᱜ ᱠᱟᱱᱟ ᱦᱮᱸ ᱥᱮ ᱟᱵᱚ ᱨᱮᱱ ᱥᱚᱨᱠᱟᱨ ᱫᱚ ᱟᱵᱚ ᱨᱮᱱ ᱥᱚᱨᱠᱟᱨ ᱫᱚ ᱚᱝᱠᱟᱱᱟᱜ ᱠᱟᱹᱢᱤ ᱠᱚ ᱫᱚ ᱵᱟᱭ ᱠᱚᱨᱟᱣ ᱫᱟᱭ᱾ ᱦᱮᱸ ᱥᱮ ᱟᱫᱚ ᱦᱚᱲ ᱵᱚᱱ ᱵᱟᱹᱲᱛᱤᱜ ᱠᱟᱱᱟ ᱦᱮᱸ ᱥᱮ ᱟᱫᱚ ᱱᱤᱭᱟᱹ ᱠᱚ ᱠᱷᱟᱹᱛᱤᱨ ᱜᱮ ᱟᱵᱚᱣᱟᱜ ᱾ ᱦᱮᱸ ᱥᱮ ᱟᱱᱟ ᱱᱚᱜ-ᱚ ᱱᱤᱭᱟᱹ ᱠᱚ ᱩᱸ ᱤᱭᱟᱹ ᱫᱚ ᱦᱩᱭᱩᱜ ᱠᱟᱱᱟ ᱮᱸᱴᱠᱮᱴᱚᱲᱮ ᱫᱚ᱾
ᱦᱳᱭ ᱜᱚᱝᱠᱮ ᱟᱹᱰᱤ ᱴᱷᱤᱠ ᱜᱮ ᱵᱤᱱ ᱞᱟᱹᱭ ᱠᱮᱫᱟ ᱱᱚᱜ-ᱚᱭ ᱢᱟᱱᱮ ᱥᱚᱨᱠᱟᱨ ᱦᱚᱸ ᱵᱟᱭ ᱵᱚᱱᱟᱭ ᱡᱮ ᱵᱟᱝᱟ ᱡᱟᱦᱟᱸᱭ ᱠᱚ ᱢᱟᱱᱮ ᱚᱞᱚᱜ ᱯᱟᱲᱦᱟᱣ ᱠᱚ ᱵᱟᱠᱚ ᱵᱟᱲᱟᱭᱟ, ᱠᱩ ᱢᱟᱱᱮ ᱩᱝᱠᱩ ᱚᱞᱚᱜ ᱯᱟᱲᱦᱟᱣ ᱜᱮ ᱥᱮ ᱵᱟᱠᱚ ᱵᱟᱲᱟᱭᱟ ᱠᱤᱱᱛᱩ ᱮᱴᱟᱜ ᱠᱟᱱ ᱠᱚ ᱫᱚ ᱠᱚ ᱫᱟᱲᱮᱭᱟᱜ ᱜᱮᱭᱟ ᱡᱮᱢᱚᱱ ᱵᱟᱹᱛ ᱠᱚᱨᱮ ᱠᱟᱹᱢᱤ ᱠᱚ ᱛᱟᱯᱚᱨᱮ ᱵᱟᱠᱷᱟᱱ ᱟᱨ ᱡᱟᱦᱟᱸᱱ ᱱᱚᱣᱟ ᱚᱲᱟᱜ ᱠᱚ ᱡᱩᱛ ᱠᱚ ᱫᱟᱲᱮᱭᱟᱜ ᱜᱮᱭᱟ ᱦᱟᱸᱜ ᱞᱮᱵᱷᱟᱨ ᱠᱚᱨᱮᱱᱟᱜ ᱤᱭᱟᱹ ᱠᱚ -
ᱦᱳᱭ ᱦᱮᱸ,
ᱦᱮᱸ ᱟᱫᱚ ᱦᱮᱸ ᱚᱱᱟ ᱠᱚ ᱨᱮ ᱠᱚ ᱠᱟᱹᱢᱤ ᱫᱟᱲᱮᱭᱟᱜ ᱜᱮᱭᱟ ᱠᱤᱱᱛᱩ ᱟᱫᱚ
ᱪᱮᱞᱤᱧ ᱢᱮᱱᱟ ᱜᱚᱝᱠᱮ ᱮᱸᱜ
ᱦᱮᱸ ᱟᱫᱚ ᱦᱮᱸ ᱵᱟᱹᱫ ᱵᱟᱹᱭᱦᱟᱹᱲ ᱠᱚ ᱫᱚ ᱠᱟᱹᱢᱤ ᱫᱟᱲᱮᱭᱟᱜ-ᱟ ᱜᱚᱝᱠᱮ ᱠᱤᱱᱛᱩ ᱡᱟᱦᱟᱸ ᱦᱩᱭᱩᱜ ᱠᱟᱱᱟ ᱜᱚᱝᱠᱮ ᱱᱚᱜ-ᱚᱭ ᱦᱮᱸ ᱯᱷᱮᱠᱴᱨᱤ ᱠᱚ ᱥᱮ ᱤᱭᱟᱹ ᱠᱚ ᱡᱩᱫᱤ ᱚᱝᱠᱟᱱᱟᱜ ᱡᱟᱦᱟᱱᱟᱜ ᱡᱮ ᱡᱤᱱᱤᱥ ᱠᱚ ᱠᱷᱩᱞᱟᱹᱣ ᱫᱟᱲᱮᱜ-ᱟ, ᱦᱮᱸ ᱥᱮ ᱚᱝᱠᱟᱱᱟᱜ ᱡᱟᱭᱜᱟ ᱠᱚᱨᱮ ᱟᱨᱠᱤ ᱟᱵᱚ ᱨᱮᱱ ᱦᱚᱸ ᱠᱚ ᱠᱚ ᱡᱟᱦᱟᱸᱭ ᱠᱚ ᱵᱟᱝ ᱠᱚ ᱚᱞᱚᱜ ᱯᱟᱲᱦᱟᱜ ᱵᱟᱝ ᱠᱚ ᱵᱟᱲᱟᱭᱟ ᱩᱱᱠᱩ ᱦᱚᱸ ᱟᱠᱚᱣᱟᱜ ᱡᱤᱭᱚᱱ ᱠᱷᱟᱸᱰᱟ ᱞᱟᱹᱜᱤᱫ ᱚᱸᱰᱮ ᱠᱚ ᱤᱭᱟᱹ ᱫᱟᱲᱮᱜᱼᱟ᱾ ᱟᱨ ᱚᱱᱟ ᱵᱟᱝ ᱨᱮ ᱦᱚᱸ ᱡᱟᱦᱟᱸ ᱟᱨᱠᱤ ᱟᱵᱚ ᱡᱟᱦᱟᱸ ᱢᱟᱱᱮ ᱪᱟᱥ ᱟᱵᱚᱫᱽ ᱫᱟᱵᱚᱱ ᱦᱮᱸ ᱥᱮ ᱪᱟᱥ ᱟᱵᱟᱫᱽ ᱞᱟᱹᱜᱤᱫ ᱡᱩᱫᱤ ᱠᱚ ᱮᱻ ᱡᱩᱫᱤ ᱡᱟᱦᱟᱸᱭ ᱠᱚ ᱢᱮᱱᱟᱜ ᱠᱚ ᱡᱟᱦᱟᱸᱭ ᱢᱮᱱᱟᱜ ᱵᱚᱱᱟ ᱡᱟᱦᱟᱸᱭ ᱠᱚᱵᱚᱱ ᱪᱟᱥ ᱟᱵᱟᱫᱽ ᱠᱟᱛᱮᱫ ᱵᱚᱱ ᱡᱚᱢ ᱵᱟᱲᱟᱭᱟ ᱥᱮ ᱵᱚᱱ ᱟᱹᱠᱷᱨᱤᱧᱟ ᱦᱮᱸ ᱥᱮ ᱛᱚ ᱩᱝᱠᱩ ᱞᱟᱹᱜᱤᱫ ᱡᱩᱫᱤ ᱡᱟᱦᱟᱱᱟᱜ ᱟᱨᱠᱤ ᱚᱱᱟ ᱧᱩ ᱚᱝᱠᱟᱱᱟᱜ ᱟᱨᱠᱤ ᱤᱭᱟᱹ ᱜᱟᱱᱚᱜ-ᱟ ᱛᱟᱞᱦᱮ ᱠᱷᱟᱱ ᱚᱝᱠᱟ ᱛᱮ ᱟᱨᱠᱤ ᱩᱝᱠᱩ ᱡᱚᱢ ᱧᱩ ᱫᱟᱲᱮᱭᱟᱜ-ᱟ ᱠᱚ ᱦᱮᱸ ᱥᱮ ᱦᱮ ᱠᱟᱹᱢᱤ ᱠᱚ ᱨᱚᱡ ᱨᱚᱡᱽᱜᱟᱨ ᱞᱟᱹᱜᱤᱫ ᱢᱮᱴᱟᱝ ᱡᱟᱭᱜᱟ ᱠᱚ ᱡᱩᱛ ᱫᱟᱲᱮᱭᱟ ᱠᱚᱣᱟ ᱚᱝᱠᱟ ᱮᱢ ᱠᱟᱛᱮᱱ ᱦᱮᱸ ᱥᱮ᱾ ᱪᱟᱥ-ᱵᱟᱥ ᱟᱵᱟᱫᱽ ᱠᱟᱛᱮᱜ ᱦᱚᱸ ᱦᱮᱞᱳ
ᱦᱮᱸ ᱟᱸᱡᱚᱢ ᱫᱟᱹᱧ ᱜᱚᱝᱠᱮ ᱴᱷᱤᱠ ᱫᱚ ᱴᱷᱤᱠ ᱵᱤᱱ ᱞᱟᱹᱭ ᱚᱪᱚ ᱠᱟᱫᱟ ᱟᱫᱚ ᱱᱚᱜ-ᱚᱭ ᱢᱟᱱᱮ ᱡᱟᱦᱟ ᱴᱟᱜ ᱵᱤᱱ ᱞᱟᱹᱭ ᱚᱪᱚ ᱟᱫᱚ ᱱᱚᱣᱟ ᱥᱚᱢᱢᱚᱱᱫᱷᱮ ᱛᱮ ᱫᱚ ᱟᱫᱚ ᱩᱱᱟᱜ ᱟᱹᱞᱤᱧ ᱫᱚ ᱱᱟᱜ ᱵᱟᱞᱤᱧ ᱞᱟᱹᱭ ᱫᱟᱲᱮᱜ ᱱᱟᱜᱟᱜ ᱵᱟᱞᱤᱝ ᱵᱟᱲᱟᱭᱟ ᱦᱟᱸᱜ᱾
ᱦᱮᱸ ᱦᱮᱸ ᱟᱪᱪᱷᱟ ᱟᱪᱪᱷᱟ ᱦᱮᱸ ᱦᱮᱸ ᱦᱮᱸ ᱟᱫᱚ ᱦᱳᱭ ᱜᱚᱝᱠᱮ ᱛᱟᱦᱞᱮ ᱦᱮᱸ ᱟᱫᱚ ᱚᱱᱮ ᱚᱝᱠᱟᱜᱮ ᱜᱚᱝᱠᱮ ᱡᱟᱦᱟᱸ ᱟᱫᱚ ᱮᱸ ᱢᱟᱱᱮ ᱟᱫᱚ ᱱᱚᱜᱼᱚᱭ ᱡᱮᱢᱚᱱ ᱤᱱᱠᱟᱹ ᱦᱩᱭᱩᱜ ᱠᱟᱱᱟ ᱥᱮ ᱜᱚᱝᱠᱮ ᱱᱤᱭᱟᱹ ᱠᱷᱟᱹᱛᱤᱨ ᱫᱚ ᱟᱵᱟᱨ ᱪᱮᱜ ᱦᱩᱭᱩᱜ ᱠᱟᱱᱟ ᱜᱚᱝᱠᱮ ᱢᱟᱱᱮ ᱡᱟᱦᱟᱸ ᱢᱟᱱᱮ ᱟᱵᱚ ᱵᱚᱱ ᱫᱩᱲᱩᱵ ᱠᱟᱱᱟ ᱚᱞᱚᱜ ᱯᱟᱲᱦᱟᱣ ᱠᱟᱛᱮ ᱛᱮᱫ ᱥᱮ ᱡᱟᱦᱟᱸ ᱠᱟᱛᱮᱫ ᱜᱮᱸ ᱦᱮᱸᱥᱮ ᱡᱟᱦᱟᱸᱭ ᱦᱟᱨᱟ ᱡᱩᱣᱟᱹᱱ ᱠᱟᱱᱟ ᱵᱚᱱ ᱟᱫᱚ ᱟᱵᱚ ᱠᱟᱹᱢᱤ ᱨᱮᱱᱟᱜ ᱡᱟᱭᱜᱟ ᱵᱟᱹᱱᱩᱜ ᱛᱟᱵᱚᱱᱟ ᱫᱚᱠᱟᱱ ᱨᱮᱵᱚᱱ ᱠᱟᱹᱢᱤᱭᱟ ᱪᱟᱥᱵᱟᱥ ᱦᱚᱸ ᱵᱮᱥ ᱴᱷᱤᱠ ᱵᱟᱝ ᱦᱳᱭᱳᱜ ᱠᱟᱱ ᱛᱟᱵᱚᱱᱟ ᱦᱮᱸᱥᱮ ᱟᱫᱚ ᱚᱱᱮ ᱚᱱᱟ ᱠᱷᱟᱹᱛᱤᱨ ᱛᱮ ᱦᱮᱸᱥᱮ ᱡᱟᱦᱟᱸᱭ ᱡᱟᱦᱟᱸᱭ ᱢᱟᱱᱮ ᱚᱞᱚᱜ ᱯᱟᱲᱦᱟᱜ ᱜᱤᱫᱽᱟᱹᱨ ᱠᱚ ᱢᱮᱱᱟᱜ ᱵᱚᱱᱟ ᱟᱵᱚᱣᱟᱜ ᱢᱚᱱᱮ ᱠᱚ ᱵᱟᱹᱲᱤᱡᱚᱜ ᱠᱟᱱ ᱛᱟᱵᱩᱱᱟ ᱦᱮᱸ ᱢᱚᱱᱮ ᱨᱮᱱᱟᱜ ᱟᱡᱟᱨ ᱞᱟᱜᱟᱣ ᱟᱵᱚᱱ ᱠᱟᱱᱟ ᱦᱮᱸᱥᱮ ᱛᱟᱯᱚᱨ ᱟᱵᱟᱨ ᱦᱮᱸ ᱟᱵᱚᱨ ᱡᱟᱦᱟᱸᱭ ᱨᱮᱸᱜᱮᱡ ᱦᱚᱲ ᱨᱮᱸᱜᱮᱡ ᱠᱚ ᱢᱮᱱᱟᱜ ᱠᱚᱣᱟ ᱩᱝᱠᱳ ᱟᱨᱚ ᱠᱚ ᱨᱮᱸᱜᱮᱡᱚᱜ ᱠᱟᱱ ᱛᱟᱵᱚᱱᱟ ᱦᱮᱸᱥᱮ ᱛᱟᱞᱦᱮ ᱟᱵᱟᱨ ᱢᱟᱱᱮ ᱟᱵᱟᱨ ᱡᱚᱠᱷᱚᱱ ᱡᱟᱦᱟᱸᱭ ᱠᱚᱠᱚ ᱛᱟᱸᱦᱮᱱ ᱠᱟᱱᱟ ᱦᱮᱸ ᱥᱮ ᱡᱟᱦᱟᱸᱭ ᱚᱱᱠᱟ ᱵᱮ ᱤᱭᱟᱹ ᱠᱟᱛᱮ ᱠᱚ ᱫᱩᱲᱩᱵ ᱠᱟᱱᱟ ᱵᱟᱹᱠᱤ ᱠᱟᱛᱮ ᱡᱟᱦᱟᱸᱭ ᱚᱝᱠᱟ ᱠᱚ ᱮᱜ ᱢᱟᱱᱮ ᱠᱳᱱᱳ ᱠᱟᱹᱢᱤ ᱵᱟᱝ ᱠᱟᱛᱮ ᱠᱚ ᱫᱩᱲᱩᱵ ᱵᱟᱲᱟᱣ ᱠᱟᱱᱟ ᱦᱮᱸ ᱥᱮᱸ ᱚᱞᱚᱜ ᱯᱟᱲᱦᱟᱣ ᱠᱟ ᱛᱮᱫ ᱦᱮᱸ ᱥᱮᱸ ᱩᱱᱠᱩ ᱞᱟᱹᱜᱤᱫ ᱢᱟ ᱠᱳᱱᱳ ᱤᱭᱟᱹ ᱟᱵᱚ ᱫᱤᱥᱚᱢ ᱨᱮ ᱪᱮᱫ ᱦᱚᱸ ᱵᱟᱱᱩᱜᱸᱸ ᱦᱮᱸ ᱥᱮ ᱟᱫᱚ ᱡᱚᱠᱷᱚᱱ ᱩᱝᱠᱩ ᱠᱚ ᱚᱲᱟᱜ ᱠᱚᱨᱮ ᱠᱚ ᱫᱩᱲᱩᱵ ᱵᱟᱲᱟ ᱛᱟᱸᱦᱮᱱ ᱠᱟᱱᱟ ᱛᱚᱠᱷᱚᱱ ᱟᱵᱟᱨ ᱱᱤᱭᱟᱹ ᱟᱵᱚ ᱥᱟᱶᱛᱟ ᱨᱮᱱ ᱦᱚᱲ ᱠᱚ ᱠᱚ ᱮ ᱢᱮᱛᱟᱣ ᱠᱟᱱᱟ ᱦᱟᱱᱟ ᱱᱤᱭᱟᱹ ᱢᱮᱱᱛᱮᱠᱚ ᱟᱹᱲᱤᱥᱮᱜ ᱠᱚᱣᱟ ᱦᱟᱱᱟ ᱱᱤᱭᱟᱹ ᱢᱮᱱᱛᱮᱠᱚ ᱟᱸᱡᱚᱢ ᱟᱠᱚ ᱠᱟᱱᱟ ᱟᱸᱡᱚᱢ ᱥᱟᱸᱰᱮ ᱟᱠᱚ ᱠᱟᱱᱟ ᱠᱚ ᱡᱮ ᱱᱩᱠᱩ ᱫᱚ ᱪᱤᱠᱟᱹᱼᱼ ᱠᱚ ᱱᱤᱝᱠᱟᱹ ᱠᱟᱛᱮ ᱢᱮᱱᱟᱜ ᱠᱚᱣᱟ ᱦᱮᱸ ᱥᱮ ᱵᱤᱱᱟᱹ ᱠᱟᱢᱤ ᱵᱟᱲᱟ ᱠᱟᱛᱮᱫ ᱦᱮᱸ ᱥᱮ ᱟᱫᱚ ᱱᱮᱜᱼᱮ ᱱᱤᱭᱟᱹ ᱠᱚ ᱟᱹᱰᱤ ᱮᱸ ᱢᱟᱱᱮ ᱱᱚᱜᱼᱚ ᱱᱤᱭᱟᱹ ᱡᱮ ᱡᱚᱠᱷᱚᱱ ᱱᱚᱜᱼᱚ ᱱᱤᱭᱟᱹ ᱠᱚ ᱵᱮᱠᱟᱨᱚᱛᱛᱚ ᱵᱟᱲᱛᱤᱜᱼᱟ ᱛᱚᱠᱷᱚᱱ ᱱᱚᱜᱼᱚ ᱱᱤᱭᱟᱹ ᱠᱚ ᱟᱰᱤ ᱮᱸ ᱵᱷᱟᱱᱟᱱ ᱱᱤᱭᱟᱹ ᱟᱨᱠᱤ ᱤᱭᱟᱹᱨᱮ ᱟᱨᱠᱤ ᱱᱤᱭᱟᱹ ᱠᱚ ᱥᱟᱦᱟᱣ ᱞᱟᱜ ᱞᱟᱜᱟᱣ ᱟᱠᱚᱣᱟ ᱯᱟᱹᱴᱷᱩᱣᱟᱹ ᱠᱚ ᱢᱟᱱᱮ ᱚᱞᱚᱜ ᱯᱟᱲᱦᱟᱜ ᱡᱤᱵᱚᱱ ᱵᱟᱜᱤ ᱠᱟᱛᱮᱜ ᱟᱨᱠᱤ ᱡᱟᱦᱟᱸᱭ ᱠᱚ ᱮᱸ ᱩᱸ ᱦᱟᱨᱟ ᱡᱩᱣᱟᱹᱱ ᱮᱸ ᱢᱮᱱᱟᱜ ᱠᱚᱣᱟ ᱤᱭᱟᱹ ᱠᱚ ᱚᱝᱠᱟ ᱚᱱᱠᱟ ᱱᱤᱭᱟᱹ ᱠᱚ ᱮᱴᱠᱮᱴᱚᱬᱮ ᱨᱮ ᱧᱩᱨᱩ ᱞᱟᱜᱟᱣ ᱟᱠᱚᱣᱟ᱾
ᱦᱮᱸ ᱜᱚᱝᱠᱮ ᱚᱱᱟ ᱫᱚ ᱟᱰᱤ ᱟᱰᱤ ᱞᱟᱹᱠ ᱛᱤᱭᱟᱱ ᱠᱟᱛᱷᱟ ᱜᱮ ᱵᱮᱱ ᱞᱟᱹᱭ ᱠᱮᱫᱟ ᱡᱟᱦᱟᱸᱴᱟᱜ ᱱᱚᱜᱼᱚᱭ ᱯᱟᱹᱴᱷᱩᱣᱟᱹ ᱠᱚ ᱡᱟᱦᱟᱸ ᱩᱱᱟᱹᱜ ᱯᱟᱹᱴᱷᱩᱣᱟᱹ ᱟᱹ ᱟᱛᱮ ᱨᱮᱦᱚᱸ ᱡᱚᱠᱷᱚᱱ ᱢᱟᱱᱮ ᱡᱟᱦᱟᱱᱟᱜ ᱠᱟᱹᱢᱤ ᱠᱚ ᱵᱟᱠᱚ ᱧᱟᱢᱟ᱾ ᱟᱨ ᱵᱟᱠᱷᱟᱱ ᱦᱚᱭ ᱩᱱᱠᱩ ᱱᱚᱜᱚᱭ ᱡᱮ ᱚᱲᱟᱜ ᱦᱚᱲ ᱠᱚ ᱞᱟᱹᱭᱟᱠᱚ ᱡᱮ ᱵᱟᱝ ᱟᱸ ᱵᱟᱠᱷᱟᱱ ᱮᱴᱟᱜ ᱴᱚᱞᱟ ᱯᱟᱲᱟ ᱦᱚᱲ ᱠᱚ ᱞᱟᱹᱭᱟ, ᱡᱮ ᱵᱟ ᱱᱩᱭ ᱜᱤᱫᱽᱨᱟᱹ ᱱᱩᱱᱟᱹᱜ ᱚᱞ ᱯᱟᱲᱦᱟᱣ ᱠᱟᱛᱮ ᱱᱚᱜᱚᱭ ᱪᱮᱛᱮᱱ ᱦᱚᱸ ᱵᱟᱧ ᱧᱟᱢ ᱞᱮᱫᱟ ᱱᱚᱣᱟ ᱫᱚ ᱟᱹᱰᱤ ᱟᱰᱤ ᱟᱰᱤ ᱤᱭᱟᱹ ᱵᱮᱯᱟᱨ ᱠᱟᱱᱟ ᱱᱚᱣᱟ ᱫᱚ ᱾
ᱦᱳᱭ ᱦᱳᱭ ᱦᱳᱭ ᱾ ᱦᱮᱸ ᱦᱮᱸ ᱟᱨ ᱜᱚᱝᱠᱮ ᱚᱱᱟ ᱥᱟᱶᱛᱮ ᱜᱚᱝᱠᱮ ᱚᱱᱟ ᱜᱮᱞᱤᱧ ᱞᱟᱹᱭ ᱠᱮᱜ ᱪᱟᱥ ᱟᱵᱟᱫᱽ ᱠᱟᱛᱮᱫ ᱡᱩᱫᱤ ᱟᱵᱚ, ᱱᱟᱣᱟ ᱱᱟᱣᱟ ᱡᱟᱤᱡ ᱡᱤᱱᱤᱥ ᱵᱚᱱ ᱥᱮᱸᱬᱟᱭᱟ ᱡᱮᱢᱚᱱ ᱯᱨᱚᱡᱩᱠᱛᱤ ᱵᱟᱝ ᱴᱮᱠ ᱤᱭᱟᱹ ᱴᱮᱠᱱᱤᱠᱮᱞ ᱠᱳᱱᱳ ᱚᱱᱠᱟᱱᱟᱜ ᱡᱤᱱᱤᱥ, ᱵᱚᱱ ᱥᱮᱸᱬᱟᱭᱟ ᱜᱚᱝᱠᱮ ᱦᱮᱸᱥᱮ ᱛᱟᱦᱚᱞᱮ ᱱᱮ ᱚᱱᱟ ᱦᱚᱸ ᱟᱵᱚ ᱢᱟᱱᱮ ᱟᱵᱚ ᱟᱵᱚ, ᱛᱮᱜᱮ ᱟᱵᱚᱣᱟᱜ ᱨᱚᱡᱽᱜᱟᱨ ᱨᱮᱱᱟᱜ ᱡᱟᱭᱜᱟ ᱵᱚᱱ ᱡᱩᱛ ᱫᱟᱲᱮᱭᱟᱜᱼᱟ, ᱦᱮᱸᱥᱮ ᱡᱮᱢᱚᱱ ᱡᱩᱫᱤ ᱠᱟᱹᱴᱤᱡ ᱰᱷᱮᱨ ᱧᱚᱜ ᱠᱟᱛᱮ ᱵᱚᱱ ᱯᱟᱲᱦᱟᱜᱼᱟ ᱟᱨᱦᱚ ᱯᱨᱚᱡᱩᱠᱛᱤ ᱜᱚᱛᱚ ᱫᱤᱠ ᱫᱤᱭᱮ ᱦᱮᱸᱥᱮ? ᱥᱮ ᱚᱱᱠᱟᱱᱟᱜ ᱡᱟᱹᱭ ᱡᱤᱱᱤᱥ ᱵᱚᱱ ᱠᱚᱨᱟᱣ ᱫᱟᱲᱮᱭᱟᱜᱼᱟ ᱦᱮᱸ ᱥᱮ ᱥᱴᱮᱴᱟᱯ ᱱᱤᱡᱮ ᱨᱮᱱᱟᱜ ᱵᱩᱱ ᱡᱩᱛ ᱫᱟᱲᱮᱭᱟᱜᱼᱟ ᱦᱮᱸ ᱥᱮ? ᱛᱟᱯᱚᱨ ᱚᱝᱠᱟᱱᱟᱜ ᱪᱟ ᱪᱟᱥ ᱟᱵᱟᱫᱽ ᱠᱟᱛᱮᱜ, ᱠᱟᱹᱴᱤᱡ ᱠᱟᱹᱴᱤᱡ ᱪᱷᱳᱴᱳ ᱧᱚᱜ ᱤᱭᱟᱹ ᱟᱨᱠᱤ ᱠᱤᱨᱤᱧ ᱟᱠᱷᱨᱤᱧ ᱨᱮᱱᱟᱜ ᱵᱮᱵᱽᱥᱟ ᱵᱚᱱ ᱠᱷᱩᱞᱟᱹᱣ ᱫᱟᱲᱮᱭᱟᱜᱼᱟ ᱦᱮᱸ ᱥᱮ᱾ ᱵᱟᱝ ᱚᱝᱠᱟᱱᱟᱜ ᱟᱨᱠᱤ ᱢᱟᱱᱮ ᱦᱟᱱᱟ ᱱᱤᱭᱟᱹ ᱟᱨᱚ ᱦᱟᱱᱟ ᱦᱩᱱᱟᱹᱨ ᱟᱨᱠᱤ, ᱦᱮᱸ ᱨᱳᱡᱽᱜᱟᱨ ᱨᱮᱱᱟᱜ ᱤᱭᱟᱹ ᱢᱮᱱᱟᱜᱼᱟ, ᱡᱟᱦᱟᱸ ᱠᱚ ᱟᱨᱠᱤ ᱡᱟᱦᱟᱸ ᱠᱚ ᱠᱚ ᱵᱚᱱ ᱢᱮᱛᱟᱜ ᱠᱟᱱᱟ ᱮᱜᱽᱨᱤᱠᱟᱞᱪᱟᱨ ᱚᱱᱟ ᱡᱟᱦᱟᱸ ᱾ ᱪᱟᱥ ᱟᱵᱟᱫᱽ ᱠᱟᱛᱮ ᱚᱝᱠᱟᱜᱮ ᱮᱜᱽᱨᱤᱠᱟᱞᱪᱟᱨ ᱢᱚᱫᱽᱫᱷᱮ ᱟᱵᱟᱨ ᱮᱸ ᱟᱹᱥᱩᱞ ᱟᱹᱥᱩᱞ ᱠᱚ ᱢᱮᱱᱟᱜ ᱠᱚᱣᱟ ᱡᱟᱦᱟᱸ ᱠᱚ ᱦᱮᱸᱥᱮ ᱮᱱᱤᱢᱮᱞ ᱦᱟᱥᱵᱮᱱᱰᱨᱤ ᱦᱮᱸ ᱾ ᱛᱚ ᱚᱱᱟ ᱠᱚᱦᱚᱸ ᱡᱚᱠᱷᱚᱱ ᱚᱱᱟ ᱠᱚ ᱡᱚᱦᱠᱷᱚ ᱡᱚᱠᱷᱚᱱ ᱵᱤᱱ ᱠᱚᱨᱟᱣᱟ ᱦᱮᱸ ᱥᱮ ᱚᱱᱟ ᱠᱚᱦᱚᱸ ᱛᱮᱦᱚᱸ ᱟᱵᱚ ᱨᱚᱡᱽᱜᱟᱨ ᱵᱚᱱ ᱧᱟᱢ ᱫᱟᱲᱮᱭᱟᱜᱼᱟ, ᱦᱮᱸ ᱥᱮ, ᱚᱱᱟ ᱠᱚᱦᱚᱸ ᱡᱚᱢ ᱦᱚᱸᱵᱚᱱ ᱧᱟᱢᱟ ᱚᱱᱟ ᱥᱟᱶᱛᱮ ᱨᱳᱡᱽᱜᱟᱨ ᱦᱚᱸᱵᱚᱱ ᱧᱟᱢᱟ, ᱛᱚ ᱚᱱᱟ ᱠᱚ ᱟᱨᱠᱤ, ᱦᱮᱸ ᱟᱵᱚᱣᱟᱜ ᱥᱩᱨ ᱨᱮ ᱚᱱᱟ ᱠᱚᱵᱚᱱ ᱥᱩᱨ ᱥᱩᱨ ᱛᱮᱵᱚᱱ ᱚᱱᱟ ᱠᱚᱦᱚᱸ ᱠᱚᱨᱟᱣ ᱠᱟᱛᱮ ᱵᱚᱱ ᱵᱟ ᱛᱤ ᱟᱹᱜᱩ ᱫᱟᱲᱮᱭᱟᱜᱼᱟ ᱦᱮᱸᱥᱮ,
ᱦᱮᱸ ᱜᱚᱝᱠᱮ ᱟᱹᱰᱤ ᱱᱟᱯᱟᱭ ᱡᱟᱦᱟᱸ, ᱚᱱᱟᱛᱮ ᱟᱹᱞᱤᱧ ᱵᱟᱹᱞᱤᱧ ᱵᱟᱲᱟᱭ ᱛᱟᱦᱮᱱ ᱡᱮ, ᱟᱹᱰᱤ ᱜᱟᱱ ᱵᱤᱱ ᱞᱟᱭᱟᱫ ᱞᱤᱧᱟ ᱡᱮ ᱱᱚᱣᱟ ᱠᱚ ᱠᱚᱨᱟᱣ ᱞᱮᱠᱷᱟᱱ ᱟᱵᱚ ᱞᱟᱦᱟᱥᱮᱱ ᱵᱚᱱ ᱪᱟᱞᱟᱣ ᱫᱟᱲᱮᱭᱟᱜ ᱜᱮᱭᱟ ᱾ᱡᱮᱢᱚᱱ ᱱᱜᱚᱭ ᱫᱤᱞᱞᱤ, ᱠᱮᱫᱟ ᱡᱮᱢᱚᱱ ᱚᱞᱚᱜ ᱯᱟᱲᱦᱟᱜ ᱥᱩᱢᱩᱝ ᱫᱚ ᱵᱟᱝᱟ, ᱚᱞᱚᱜ ᱯᱟᱲᱦᱟᱜ ᱛᱮ ᱡᱩᱫᱤ ᱟᱵᱚ ᱵᱟᱵᱚ ᱢᱟᱱᱮ ᱪᱟᱹᱠᱨᱤ ᱠᱚ ᱵᱟᱵᱚᱱ ᱧᱟᱢ ᱟᱠᱟᱫᱟ ᱛᱟᱦᱚᱞᱮ ᱟᱵᱚ ᱱᱚ ᱪᱟᱥ ᱟᱵᱟᱫ ᱪᱟᱥ ᱟᱵᱟᱫ ᱢᱟ ᱢᱮᱱᱟᱜ ᱟᱠᱟᱜ ᱜᱮ ᱛᱵᱚᱱᱟ ᱡᱟᱦᱟᱸ ᱵᱤᱱ ᱞᱟᱹᱭ ᱦᱚᱪᱚ ᱭᱮᱫᱟ, ᱚᱱᱟ ᱢᱟ ᱢᱮᱱᱟᱜ ᱟᱠᱟᱫ ᱜᱮ ᱛᱵᱚᱱᱟ ᱚᱱᱟ ᱥᱟᱶᱛᱮ ᱱᱚᱜᱚᱭ ᱡᱟᱦᱟᱸ ᱵᱤᱞ ᱞᱪᱚ ᱠᱮᱫᱟ ᱵᱮᱵᱥᱟ ᱠᱟᱛᱷᱟ ᱴᱟᱜ ᱟᱹᱰᱤ ᱦᱭ ᱟᱹᱰᱤ ᱵᱷᱟᱜᱤ ᱞᱮ ᱵᱮ ,
ᱦᱳᱭ ᱦᱳᱭ ᱦᱮᱸ ᱾ ᱦᱮᱸ ᱟᱫᱚ ᱜᱚᱝᱠᱮ ᱱᱚᱜ ᱱᱤᱭᱟᱹ ᱠᱚ ᱱᱮᱛᱟᱨ ᱫᱚ ᱱᱚᱜᱼᱚ ᱱᱤᱭᱟᱹ ᱠᱚ ᱡᱤᱱᱤᱥ ᱦᱚᱸ ᱜᱚᱝᱠᱮ ᱡᱮ ᱟᱵᱚ ᱫᱚ ᱵᱟᱝᱵᱚᱱ ᱤᱭᱟᱹᱣ ᱵᱟᱵᱚᱱ ᱵᱟᱲᱟᱭᱟ ᱵᱟᱝᱵᱚᱱ ᱤᱭᱟᱹᱭᱟ ᱛᱚ ᱚᱱᱟ ᱠᱚᱦᱚᱸ ᱱᱮᱛᱟᱨ ᱫᱚ ᱟᱨᱠᱤ ᱵᱤᱫᱽᱫᱟᱹᱜᱟᱲ ᱠᱚᱨᱮ ᱠᱚ ᱚᱞᱚᱜ ᱟᱱᱤᱡ ᱠᱟᱱᱟ ᱚᱱᱟ ᱠᱚᱛᱮ ᱦᱮᱸ ᱚᱱᱟ ᱠᱚᱛᱮ ᱠᱚ ᱯᱟᱲᱦᱟᱣᱱᱤᱡ ᱠᱟᱱᱟ ᱚᱱᱟ ᱠᱚᱛᱮ ᱵᱚᱱ ᱪᱮᱫᱛᱮᱫ ᱵᱚᱱ ᱡᱚᱠᱷᱚᱱ ᱱᱤᱭᱟᱹ ᱠᱚᱵᱚᱱ ᱫᱩᱨᱟᱹᱜᱼᱟ ᱥᱮ ᱱᱤᱭᱟᱹ ᱱᱤᱡᱮᱨ ᱟᱵᱚ ᱟᱵᱚᱛᱮ ᱟᱵᱚᱣᱟᱜ ᱨᱳᱡᱽᱜᱟᱨ ᱵᱚᱱ ᱯᱟᱸᱡᱟ ᱡᱚᱱᱚᱜᱼᱟ᱾ ᱛᱟᱦᱚᱞᱮ ᱠᱷᱟᱱ ᱟᱵᱚᱨᱮᱱ ᱛᱟᱭᱱᱚᱢ ᱨᱮᱱ ᱦᱚᱲ ᱠᱚ ᱟᱨᱚ ᱪᱮᱛᱟᱱ ᱠᱚ ᱪᱟᱞᱟᱣ ᱫᱟᱲᱮᱭᱟᱜᱼᱟ ᱟᱵᱚ ᱟᱵᱚᱣᱟᱜ ᱥᱟᱶᱛᱟ ᱞᱟᱦᱟ ᱨᱟᱠᱟᱵ ᱾ ᱫᱟᱲᱮᱭᱟᱜᱼᱟ ᱟᱵᱚᱣᱟᱜ ᱡᱟᱦᱟᱸ ᱡᱟᱦᱟᱸ ᱞᱟᱹᱭᱼᱞᱟᱠᱪᱟᱨ ᱢᱮᱱᱟᱜᱼᱟ ᱚᱱᱟ ᱞᱟᱦᱟ ᱨᱟᱠᱟᱵ ᱫᱟᱲᱮᱭᱟᱜᱼᱟ ᱱᱤᱭᱟᱹ ᱠᱚ ᱨᱳᱡᱽᱜᱟᱨ ᱠᱟᱛᱮᱜ ᱾
ᱟᱪᱪᱷᱟ ᱦᱳᱭ ᱟᱫᱚ ᱚᱱᱟ ᱫᱚ ᱜᱚᱝᱠᱮ ᱢᱟᱱᱮ ᱟᱵᱚ ᱫᱚ ᱡᱟᱦᱟᱸ ᱠᱚ ᱵᱟᱵᱚ ᱵᱟᱠᱚ ᱵᱟᱲᱟᱭᱟ, ᱱᱚᱭᱵᱤᱱ ᱞᱟᱹᱭ ᱠᱮᱫ ᱫᱚ ᱱᱚᱭ ᱵᱤᱫᱽᱫᱟᱹᱜᱟᱲ ᱨᱮ ᱱᱚᱣᱟ ᱠᱚ ᱵᱤᱥᱚᱭ ᱛᱮ
ᱦᱳᱭ ᱦᱳᱭ
ᱡᱷᱚᱛᱚ ᱨᱚᱠᱚᱢᱟᱜ ᱯᱟᱲᱦᱟᱣ ᱜᱟᱱᱚᱜ ᱠᱟᱱᱟ ᱟᱫᱚ ᱱᱚᱣᱟ ᱠᱚ ᱡᱚᱫᱤ ᱟᱵᱚ ᱵᱚᱱ ᱞᱟᱹᱭᱟ ᱠᱚᱣᱟ ᱛᱟᱦᱚᱞᱮ ᱠᱷᱟᱱ ᱫᱚ ᱵᱷᱟᱜᱤᱜᱼᱟ᱾
ᱦᱳᱭ ᱦᱳᱭ ᱦᱳᱭ ᱚᱱᱠᱟ ᱦᱮᱸ ᱜᱚᱝᱠᱮ ᱟᱫᱚ ᱱᱚᱜᱼᱚᱭ ᱠᱚ ᱦᱮᱸ ᱟᱵᱚᱨᱮᱱ ᱡᱟᱦᱟᱸᱭ ᱛᱟᱭᱱᱚᱢ ᱠᱚᱨᱮ ᱢᱮᱱᱟᱜ ᱠᱚᱣᱟ ᱦᱮᱸ ᱟᱫᱚ ᱩᱱᱠᱩ ᱡᱩᱫᱤ ᱵᱚᱱ ᱞᱟᱹᱭ ᱥᱟᱰᱮ ᱟᱠᱚᱣᱟ ᱦᱮᱸ ᱥᱮ ᱩᱱᱠᱩ ᱱᱤᱭᱟᱹ ᱠᱚᱨᱮ ᱵᱚᱱ ᱧᱮᱞ ᱵᱚᱱ ᱢᱮᱛᱟ ᱠᱚᱣᱟ ᱦᱮᱸ ᱥᱮ